ᱦᱮᱸ ᱡᱚᱦᱟᱨ ᱜᱮ
ᱦᱚᱭ ᱟᱫᱚ ᱱᱟᱜ ᱠᱷᱟᱱ ᱪᱮᱫ ᱮᱢ ᱪᱤᱠᱟᱹᱭᱮᱫ ᱛᱟᱞᱟᱝᱼᱟ?.
ᱪᱮᱫ ᱦᱚᱸ ᱵᱟᱝ ᱮᱢᱚᱱ ᱜᱮ ᱡᱤᱨᱟᱹᱣ ᱞᱚᱞᱚ ᱟᱹᱰᱤ ᱟᱸᱴ ᱞᱚᱞᱚ ᱠᱟᱱᱟ᱾ ᱚᱱᱠᱟ
ᱚᱻ ᱟᱯᱮ ᱥᱮᱫ ᱫᱚ ᱫᱚᱢᱮ ᱜᱚᱨᱚᱢ ᱠᱟᱱᱟ ᱥᱮ ᱞᱚᱞᱚ ᱠᱟᱱᱟ?.
ᱮᱠᱫᱚᱢ ᱟᱹᱰᱤ ᱟᱸᱴ ᱞᱚᱞᱚ ᱯᱩᱨᱟ ᱞᱚᱞᱚ
ᱚᱻ ᱟᱫᱚ ᱫᱟᱜ ᱡᱟᱹᱲᱤ ᱵᱟᱝ ᱦᱩᱭᱩ ᱟᱠᱟᱱᱟ᱾
ᱦᱚᱞᱟᱭ ᱫᱟᱜ ᱞᱮᱫ ᱜᱮᱭᱟ ᱟᱹᱭᱩᱵ ᱵᱮᱞᱟ
ᱫᱟᱜ ᱠᱟᱛᱮᱜ ᱮᱱᱦᱚᱸ ᱢᱟᱱᱮ ᱚᱠᱟᱞᱮᱠᱟᱭ ᱫᱟᱜ ᱠᱟᱛᱮᱫ ᱦᱚᱸ ᱢᱟᱱᱮ ᱚᱱᱟ ᱵᱷᱟᱵᱽ ᱫᱚ ᱵᱟᱝ ᱪᱟᱵᱟᱜ ᱠᱟᱱᱟ᱾
ᱚᱻ ᱟᱪᱷᱟ᱾
ᱚᱱᱠᱟ ᱟᱯᱮ ᱥᱮᱫ ᱪᱮᱫᱞᱮᱠᱟ?.
ᱦᱮᱸ ᱟᱞᱮᱥᱮᱫ ᱫᱚ ᱱᱚᱜᱼᱚᱭ ᱯᱮ ᱫᱤᱱ ᱫᱷᱚᱨᱤᱭᱟᱹ ᱜᱮ ᱫᱟᱜ ᱠᱮᱫᱟᱭ ᱫᱚᱢᱮᱜᱮ ᱟᱨ ᱛᱮᱦᱤᱧ ᱱᱚᱜᱼᱚᱭ ᱛᱦᱤᱧ ᱥᱟᱨᱟᱫᱤᱱ ᱜᱮᱭ ᱫᱟᱜ ᱮᱫᱟ ᱫᱟᱜ ᱮᱟᱭ ᱛᱮᱦᱤᱧ ᱱᱚᱜᱚᱭ ᱛ ᱠᱟᱹᱴᱩᱜ ᱚᱻ ᱟᱥᱩᱲ ᱠᱟᱫᱟᱭ ᱠᱟᱹᱴᱤᱡ
ᱦᱳᱭ ᱦᱳᱭ
ᱛᱚᱵᱮ ᱢᱟ ᱚᱱᱠᱟ ᱠᱷᱟᱱ ᱢᱟ ᱨᱚᱦᱚᱭ ᱠᱚᱢᱟ ᱟᱹᱰᱤ ᱢᱚᱡᱽ ᱜᱮ ᱦᱩᱭᱩᱜᱼᱟ ᱦᱟᱝ
ᱦᱮᱸ ᱨᱚᱦᱚᱭ ᱠᱚᱫᱚ ᱠᱤᱪᱷᱩᱜᱟᱱ ᱦᱚᱲ ᱫᱚᱠᱚ ᱨᱚᱦᱚᱭ ᱠᱚ ᱮᱛᱚᱦᱚᱵ ᱟᱠᱟᱫᱟ ᱟᱫᱚ ᱠᱷᱟᱱ ᱟᱞᱮᱚ ᱦ ᱠᱷᱟᱱ ᱛᱚᱞᱟ ᱠᱚ ᱟᱹᱣᱨᱤ ᱦᱟᱨᱟᱜᱼᱟ ᱟᱫᱚ ᱚᱱᱟᱜᱮ ᱦᱟᱸ ᱠᱷᱟᱱ ᱨᱚᱦᱚᱭ ᱫᱚ ᱠᱟᱹᱴᱤᱡ ᱟᱣᱨᱤ ᱞᱮ ᱮᱛᱚᱦᱚᱵᱼᱟ
ᱚ ᱚᱱᱛᱮ ᱫᱚ ᱮᱢᱚᱱ ᱚᱱᱠᱟ ᱠᱷᱟᱡ ᱱᱚᱛᱮ ᱢᱟ ᱢᱚᱴᱟᱢᱩᱴᱤ ᱟᱞᱮ ᱥᱮᱫ ᱫᱚ ᱟᱜᱚᱥᱴᱚ ᱜᱟᱱ ᱫᱷᱩᱢᱫᱷᱟᱢ ᱪᱟᱞᱟᱜ ᱠᱟᱱᱟ ᱚᱱᱠᱟ ᱠᱷᱟᱱ ᱟᱯᱮ ᱫᱚ ᱪᱮᱫ ᱚᱠᱛᱮ ᱯᱮ ᱪᱟᱵᱟ ᱵᱟᱲᱟᱭᱟ ᱦᱩᱲᱩ ᱨᱚᱦᱚᱭ ᱠᱚᱫᱚ
ᱦᱮᱸ ᱦᱩᱲᱩ ᱫᱚ ᱱᱚᱜᱚᱭ ᱛᱚ ᱨᱚᱦᱚᱭ ᱱᱤᱭᱟᱹ ᱟᱥᱟᱲ ᱵᱚᱸᱜᱟ ᱢᱟᱥ ᱨᱮᱜᱮ ᱨᱚᱦᱚᱭ ᱜᱮᱭᱟ ᱵᱤᱥᱤ ᱵᱤᱥᱤᱨ ᱵᱷᱟᱜᱽ ᱫᱚ ᱟᱥᱟᱲ ᱥᱟᱱ
ᱚᱻ ᱦᱟᱝ ᱴᱷᱤᱠ ᱴᱷᱤᱠ
ᱟᱞᱮ ᱥᱮᱫ ᱫᱚ ᱢᱚᱴᱟᱢᱩᱴᱤ ᱱᱚᱜᱼᱚᱭ ᱫᱷᱩᱢᱫᱷᱟᱢ ᱛᱮ ᱪᱟᱞᱟᱜ ᱠᱟᱱ ᱢᱚᱴᱟᱢᱩᱴᱤ ᱟᱜᱚᱥᱛ ᱛᱚᱻ
ᱥᱮᱯᱴᱮᱢᱵᱚᱨ ᱵᱤᱥ ᱛᱟᱹᱨᱤᱠᱷ ᱞᱟᱦᱟ ᱞᱟᱦᱟ ᱛᱮᱠᱚ ᱪᱟᱵᱟᱭᱟ ᱟᱫ ᱩᱱᱠᱩᱢᱟ ᱟᱜᱚᱥᱴᱚ ᱯᱚᱱᱨᱚ ᱵᱤᱥ ᱛᱟᱹᱨᱤᱠᱷ ᱠᱚᱛᱮ ᱠᱚ ᱪᱟᱵᱟᱭᱟ᱾ ᱟᱜᱚᱥᱴᱚ ᱞᱟᱥ ᱞᱟᱥ ᱱᱮᱛᱟᱨᱟᱜ ᱤᱭᱟᱹ ᱦᱩᱭᱱᱟ ᱵᱟᱝ ᱱᱚᱛᱮ ᱚᱱᱟ ᱱᱮᱛᱟᱨ ᱚᱱᱮ ᱠᱚ ᱢᱮᱱ ᱞᱮᱠᱟ ᱱᱚᱛᱮ ᱢᱟ ᱰᱟᱝᱨᱟᱛᱮ ᱰᱟᱝᱨᱟ ᱠᱚᱛᱮ ᱥᱤᱭᱜ ᱦᱚᱸ ᱟᱹᱰᱤ ᱠᱚᱢ
ᱟᱪᱷᱟ ᱰᱟᱝᱨᱟ ᱟ ᱛᱮ ᱦᱮᱸ
ᱟᱯᱮᱥᱮᱫ ᱫᱚ ᱱᱤᱛᱦᱟᱹᱵ ᱥᱮᱫ ᱚᱱᱟ ᱪᱟᱞᱟᱜ ᱠᱟᱱᱟ ᱰᱟᱝᱨᱟ ᱠᱚᱛᱮ ᱠᱚ ᱥᱤᱭᱟᱜᱼᱟ ᱵᱟᱝ
ᱟᱫᱚ ᱱᱤᱛᱚᱜ ᱢᱟ ᱥᱚᱥᱱᱚᱜ ᱢᱟᱱᱮ ᱯᱟᱞᱴᱟᱣ ᱟᱠᱟᱱᱟ ᱟᱵᱚᱫᱚ ᱞᱟᱦᱟ ᱛᱮᱫᱚ ᱰᱟᱝᱨᱟ ᱛᱮ ᱵᱚᱱ ᱥᱤ ᱛᱟᱦᱮᱸᱱᱟ ᱱᱤᱛᱚᱜ ᱫᱚ ᱚᱱᱠᱟ ᱫᱚ ᱵᱟᱝ ᱧᱮᱞᱚᱜ ᱠᱟᱱᱟ ᱱᱤᱛᱚᱜ ᱫᱚ ᱢᱮᱥᱤᱱ ᱦᱮᱡ ᱟᱠᱟᱱᱟ ᱴᱨᱟᱠᱴᱟᱨ ᱛᱮᱵᱚᱱ ᱥᱤᱭᱟ ᱟᱨ ᱵᱟᱝ ᱱᱚᱜᱼᱚᱭ ᱴᱟᱠᱴᱟᱨ ᱛᱮᱜᱮ ᱡᱷᱚᱛᱚ ᱠᱤᱪᱷᱩ ᱦᱩᱭᱩᱜᱳ ᱠᱟᱱᱟ ᱟᱨ᱾ ᱟᱨ ᱱᱚᱜ ᱚᱚᱭ ᱨᱚᱦᱚᱭ ᱦᱚᱸ ᱢᱤᱥᱤᱱ ᱟᱛᱮ ᱢᱮᱥᱤᱱ ᱛᱮᱜᱮ ᱵᱚᱱ ᱨᱚᱦᱚᱭᱮᱫᱟ ᱠᱤᱪᱷᱩᱩᱜᱟᱱ ᱡᱟᱭᱜᱟ ᱠᱚᱨᱮ ᱧᱮᱞᱚᱜ ᱠᱟᱱᱟ ᱠᱟᱱᱟ ᱡᱮ ᱨᱚᱦᱚᱭ ᱦᱚᱸ ᱠᱷᱟᱱ ᱦᱚᱲ ᱫᱚ ᱵᱟᱝᱵᱚᱱ ᱞᱟᱜᱟᱣᱮᱫ ᱠᱚᱣᱟ ᱟᱫᱚ ᱨᱚᱦᱚᱭ ᱦᱚᱸ ᱦᱟᱸᱜ ᱠᱷᱟᱱ᱾ ᱢᱮᱥᱤᱱ ᱠᱚᱛᱮᱜᱮᱵᱩᱱ ᱨᱚᱦᱚᱭᱮᱫᱟ ᱛᱩᱫ ᱦᱚᱸ᱾
ᱚ ᱢᱟᱱᱮ ᱚᱱᱟ ᱚᱱᱟ ᱚᱱᱟ ᱦᱚᱸ ᱤᱭᱟ ᱮᱱᱟ ᱢᱟᱱᱮ ᱩᱰᱩᱠ ᱮᱱᱟ ᱦᱟᱝ ᱢᱟᱱᱮ ᱨᱚᱦᱚᱭ ᱦᱚᱸ ᱢᱮᱥᱤᱱ ᱛᱮ ᱦᱟᱝ
ᱦᱳᱭ ᱟᱫᱚ ᱦᱟᱸᱜ ᱠᱷᱟᱱ ᱟᱞᱮ ᱥᱮᱫ ᱫᱚ ᱦᱟᱸ ᱠᱷᱟᱱ ᱦᱚᱲ ᱠᱚᱜᱮ ᱠᱚ ᱨᱚᱦᱚᱭ ᱵᱟᱲᱟᱭ ᱜᱮᱭᱟ ᱟᱫᱚ ᱠᱷᱟᱱ ᱢᱮᱥᱤᱱ ᱠᱚᱫᱚ ᱵᱟᱠᱚ ᱞᱟᱜᱟᱣ ᱜᱮᱭᱟ ᱟᱫ ᱮᱴᱟᱜ ᱡᱟᱭᱜᱟ ᱠᱚᱨᱮᱱᱟᱜ ᱠᱟᱛᱷᱟᱧ ᱞᱟᱹᱭ ᱞᱮᱫᱟ ᱟᱨᱠᱤ
ᱦᱮᱸ ᱦᱮᱸ ᱦᱮᱸ ᱦᱮᱸ ᱦᱮᱸ ᱟᱞᱮ ᱥᱮᱫ ᱦᱚᱸ ᱚᱱᱠᱟ ᱫᱚ ᱚᱱᱠᱟ ᱜᱮ ᱚᱱᱮ ᱢᱮᱱ ᱠᱮᱫ ᱞᱮᱠᱟ ᱢᱟᱱᱮ ᱴᱨᱟᱠᱴᱚᱨ ᱛᱮ ᱪᱟᱞᱟᱜ ᱠᱟᱱᱟ ᱢᱮᱱᱠᱷᱟᱱ ᱨᱚᱦᱚᱭ ᱠᱚᱫᱚ ᱟᱵᱚ ᱤᱭᱟᱹᱛᱮ ᱦᱚᱲ ᱜᱮ ᱤᱭᱟᱛᱮ ᱨᱚᱦᱚᱭ ᱠᱚᱫᱚ
ᱦᱳᱭ ᱦᱳᱭ ᱟᱫᱚ ᱱᱟᱜ ᱠᱷᱟᱱ ᱱᱚᱜᱼᱚᱭ ᱵᱷᱤᱛ ᱵᱤᱛᱟᱹ ᱢᱟᱜ ᱡᱮᱢᱚᱱ ᱦᱟᱱᱮ ᱢᱟᱱᱮ ᱟᱲᱮ ᱫᱷᱟᱨᱮ ᱫᱷᱟᱨᱮᱛᱮ ᱡᱟᱦᱟᱸ ᱵᱤᱛᱟᱹ ᱠᱚᱠᱚ ᱢᱟᱜ ᱫᱚ ᱚᱱᱟ ᱦᱚᱸ ᱦᱜ ᱠᱟᱱᱟᱱ ᱚᱱᱟᱫᱚ ᱟᱯᱮᱥᱮᱫ ᱢᱟᱜᱽ ᱵᱟᱲᱟᱭ ᱜᱮᱭᱟᱠᱚ ᱥᱮ ᱵᱟᱝ
ᱪᱮᱫ ᱪᱮᱫ ᱢᱟᱜ
ᱵᱷᱤᱛᱟᱹ ᱢᱟ ᱚᱱᱮ ᱡᱟᱦᱟᱸ ᱢᱟᱱᱮ ᱟᱲᱮ ᱠᱚ ᱡᱟᱦᱟᱸ ᱥᱟᱭᱤᱰ ᱫᱷᱟᱨᱮ ᱫᱷᱟᱨᱮᱛᱮ ᱡᱟᱦᱟᱸ ᱥᱚᱢᱟᱱ ᱠᱟᱜ ᱦᱩᱭᱩᱜᱼᱟ ᱢᱟᱱᱮ ᱨᱚᱦᱚᱭ ᱞᱟᱹᱜᱤᱫ ᱛᱮ ᱚᱱᱮᱟᱜ ᱥᱚᱢᱟᱱ ᱦᱩᱭᱩᱜ ᱫᱚ ᱫᱷᱟᱨᱮ ᱫᱷᱟᱨᱮ ᱛᱮ
ᱚᱻ ᱯᱤᱰᱷᱟᱹ ᱥᱚᱢᱟᱜ ᱯᱟᱥᱮᱡ ᱢᱮᱱ ᱮᱫᱟ ᱵᱟᱝ
ᱦᱳᱭ ᱦᱳᱭ ᱦᱭ ᱴᱷᱤᱠ᱾ ᱟᱫᱚ ᱟᱯᱮ ᱥᱮᱫ ᱫᱚ ᱪᱮᱫ ᱞᱮᱠᱟ ᱠᱚ ᱢᱮᱱᱟ ᱠᱷᱟᱱ ᱵᱟᱹᱧ ᱵᱟᱲᱟᱭᱟ ᱦᱳᱭ ᱴᱷᱤᱠ᱾
ᱦ ᱦᱮᱸ ᱟᱞᱮ ᱥᱮᱫ ᱢᱟ ᱱᱚᱜᱼᱚᱭ ᱱᱤᱛᱤ ᱱᱚᱜᱚᱭᱧ ᱞᱟᱹᱫ ᱢᱮᱭᱟ ᱟᱞᱮ ᱥᱮᱫ ᱫᱚ ᱯᱤᱰᱷᱟᱹᱣ ᱥᱟᱢᱟᱜ ᱦᱚᱭᱛᱳ ᱯᱤᱰᱷᱟᱹᱣ ᱢᱟ ᱟᱨᱷᱟ ᱟᱨ ᱤᱱᱟᱹ ᱠᱟ ᱠᱟᱛᱮᱮᱫ ᱚᱱᱟ ᱢᱟᱜ ᱢᱟᱜ ᱠᱟᱛᱮ ᱚᱱᱟ ᱞᱚᱥᱚᱫ ᱛᱮ ᱮᱢ ᱤᱭᱟᱹᱭᱮᱫᱟ ᱛᱟᱭᱚᱢᱛᱮ ᱚᱱᱟ ᱫᱚ ᱯᱤᱰᱷᱟᱹ ᱟᱲᱮ
ᱟᱪᱪᱷᱟ ᱟᱪᱷᱟ ᱟᱪᱪᱷᱟ ᱟᱪᱪᱷᱟ ᱟᱞᱮ ᱥᱮᱫ ᱟᱞᱮ ᱥᱮᱫ ᱫᱚ ᱠᱷᱟᱱ ᱦᱮᱸ ᱟᱞᱮ ᱥᱮᱫ ᱫᱚ ᱠᱷᱟᱱ ᱟᱹᱰᱤ ᱨᱚᱠᱚᱢ ᱟᱹᱰᱤ ᱨᱚᱠᱚᱢ ᱢᱟᱱᱮ ᱞᱟᱹᱭ ᱟᱠᱚ ᱟᱫᱚ ᱱᱚᱜᱼᱚᱭ ᱡᱮᱢᱚᱱ ᱪᱮᱫ ᱠᱚ ᱞᱟᱹᱭᱟ ᱚᱱᱟ ᱫᱚ ᱵᱷᱤᱛᱟᱹ ᱢᱟᱜ ᱚᱱᱮ ᱡᱟᱦᱟᱸ ᱫᱷᱟᱨᱮ ᱫᱷᱟᱨᱮᱛᱮ ᱡᱟᱦᱟᱸ ᱵᱚᱱ ᱢᱟᱜ ᱥᱚᱢᱟᱱᱱᱟ ᱠᱷᱮᱛ ᱫᱷᱟᱨᱮ ᱫᱷᱟᱨᱮᱛᱮ ᱚᱱᱟ ᱫᱚ ᱵᱷᱤᱛᱟᱹ ᱢᱟᱜ
ᱦᱮᱸ ᱦᱮᱸ ᱦᱮᱸ ᱦᱮᱸ ᱦᱮᱸ
ᱟᱨ ᱚᱱᱮ ᱪᱮᱫ ᱜᱷᱟᱹᱭ ᱛᱚᱞ ᱠᱚᱠᱚ ᱢᱮᱱᱟᱜ ᱠᱷᱟᱱ ᱚᱱᱟ ᱫᱚ ᱠᱷᱟᱱ ᱦᱳᱭ ᱴᱷᱤᱠ
ᱦᱮᱸ
ᱟᱫᱚ ᱱᱟᱜ ᱠᱷᱟᱱ ᱟᱯᱮ ᱥᱮᱫ ᱵᱟᱯᱞᱟ
ᱴᱷᱤᱠ ᱴᱷᱤᱠ ᱟᱨ ᱚᱱᱟ ᱤᱭᱟᱹ ᱫᱚ ᱪᱮᱫ ᱟᱯᱮ ᱥᱮᱫ ᱟᱡ ᱦᱮᱸ
ᱦᱳᱭ ᱞᱟᱹᱭ ᱛᱟᱞᱟᱝ ᱢᱮ
ᱱᱮᱛᱟᱨ ᱫᱚ ᱵᱟᱝ ᱦᱩᱭᱩᱜ-ᱟ ᱵᱟᱯᱞᱟ ᱫᱚ ᱢᱟᱱᱮ ᱥᱤᱡᱮᱱ ᱵᱟᱝᱛᱮ ᱪᱟᱵᱟᱜ ᱢᱟᱱᱮ ᱤᱭᱟᱹ ᱠᱚᱛᱮ ᱡᱮᱞᱮᱠᱟ ᱱᱚᱜᱼᱚᱭ ᱯᱟᱴᱟ ᱠᱚ ᱢᱮᱱᱟ ᱵᱚᱞᱮ ᱤᱭᱟᱹ ᱠᱷᱟᱱ ᱫᱚ ᱦᱟᱱᱟ ᱦᱤᱡᱩᱜ ᱤᱭᱟᱹ ᱢᱟᱱᱮ ᱥᱤᱵᱽ ᱯᱩᱡᱟᱹ ᱯᱟᱨᱚᱢ ᱦᱮᱸ ᱥᱤᱵᱽ ᱯᱩᱡᱟᱹ ᱦᱩᱭ ᱫᱚᱥᱟᱨ ᱫᱚᱥᱟᱨ ᱨᱮᱜᱮ ᱵᱟᱯᱞᱟ ᱫᱚ ᱮᱱᱛᱮᱫ
ᱚ ᱟᱫᱚ ᱜᱚᱝᱠᱮ ᱟᱫᱚ ᱵᱟᱯᱞᱟ ᱫᱚ ᱟᱯᱮᱱᱟᱜ ᱥᱮᱫ ᱪᱮᱫᱞᱮᱠᱟ ᱢᱟᱱᱮ ᱵᱟᱯᱞᱟ ᱠᱚᱨᱮᱫ ᱥᱩᱨ ᱵᱟᱲᱟ ᱦᱩᱭ ᱟᱠᱟᱱᱟ ᱥᱮ ᱪᱮᱫ ᱞᱮᱠᱟ ᱠᱟᱹᱲᱤᱡ ᱮᱢ ᱞᱟᱹᱭ ᱛᱟᱞᱟᱝ ᱠᱮᱭᱟ
ᱵᱟᱯᱞᱟ ᱫᱚ ᱤᱱᱟᱹᱜ ᱫᱚ ᱵᱟᱝ ᱨᱮᱦᱚᱸ ᱮᱱᱦᱚᱸ ᱚᱱᱠᱟ ᱤᱱᱟᱹᱜ ᱮᱛᱚᱦᱚᱵ ᱠᱷᱚᱱ ᱢᱩᱪᱟᱹᱫ ᱢᱩᱪᱟᱹᱫ ᱫᱷᱟᱹᱵᱤᱡ ᱫᱚ ᱤᱭᱟᱹ ᱵᱟᱝ ᱦᱩᱭ ᱟᱠᱟᱱᱟ ᱡᱮᱞᱠᱟ ᱫᱟᱜ ᱵᱟᱯᱞᱟ ᱠᱚᱫᱚ ᱦᱩᱭᱩᱜ ᱜᱮᱭᱟ ᱟᱞᱮ ᱥᱮᱫ ᱫᱟᱜ ᱵᱟᱯᱞᱟ ᱥᱤᱸᱫᱽᱨᱟᱹᱫᱟᱱ ᱟᱸᱡᱚᱢ ᱤᱱᱟᱹ ᱠᱟᱛᱮ ᱚᱱᱟ ᱤᱭᱟᱹ ᱦᱚᱸ ᱪᱮᱫ ᱠᱚ ᱢᱮᱱᱟ ᱵᱟᱹᱭᱦᱟᱹᱲ ᱛᱮ ᱚᱱᱮ ᱤᱭᱟᱹ ᱠᱚ ᱤᱭᱟᱹ ᱤᱭᱟᱹ ᱠᱚ ᱪᱟᱞᱟᱜᱼᱟ ᱚᱱᱮ ᱡᱮ ᱫᱟᱜ ᱵᱟᱯᱞᱟ ᱞᱟᱹᱜᱤᱫ ᱵᱟᱹᱭᱦᱟᱹᱲ ᱵᱟᱠᱚ ᱪᱟᱞᱟᱜᱼᱟ ᱟᱨ ᱵᱟᱹᱨᱭᱟᱹᱛᱚᱜ ᱥᱮ ᱡᱮ ᱚᱱ ᱟᱸᱜᱥᱟᱨ ᱠᱟᱹᱯᱤ ᱤᱭᱟᱹ ᱠᱟᱛᱮᱜ
ᱟᱨ ᱜᱚᱢᱠᱮ ᱟᱫᱚ ᱠᱷᱟᱱ ᱵᱟᱹᱧ ᱵᱩᱡᱽ ᱞᱮᱫ ᱛᱟᱢᱟ ᱟᱢ ᱚᱱᱟ ᱡᱟᱦᱟᱸᱢ ᱞᱟᱹᱭ ᱠᱮᱫ ᱚᱱᱟ ᱠᱟᱹᱴᱤᱡ ᱠᱟᱹᱴᱤᱡ ᱴᱷᱤᱠ ᱥᱟᱟᱹᱦᱤᱡ ᱞᱟᱹᱭ ᱛᱟᱞᱟᱝ ᱢᱮ
ᱚ ᱢᱮᱱᱫᱟᱹᱧ ᱮᱱᱛᱮᱫ ᱚᱱᱟ ᱯᱨᱟᱭ ᱢᱟᱱᱮ ᱤᱭᱟᱹ ᱞᱮᱠᱟ ᱜᱮ ᱪᱟᱞᱟᱜᱼᱟ ᱥᱮᱫᱟᱭ ᱦᱟᱯᱲᱟᱢ ᱪᱮᱫ ᱞᱮᱠᱟ ᱨᱤᱛᱤ ᱱᱤᱭᱚᱢ ᱠᱚ ᱤᱭᱟᱹᱣ ᱟᱠᱟᱫ ᱡᱟᱭ ᱡᱟᱠᱟᱛᱮ ᱱᱟᱥᱮᱱᱟᱜ ᱤᱭᱟᱹ ᱡᱮᱠᱟ ᱫᱟᱜ ᱵᱟᱯᱞᱟ ᱥᱟᱱᱛᱟᱲᱟᱜ ᱢᱟ ᱚᱱᱟ ᱫᱟᱜ ᱵᱟᱯᱞᱟ ᱫᱚ ᱦᱩᱭᱩᱜ ᱜᱮᱭᱟ ᱤᱱᱟᱹ ᱠᱟᱛᱮ ᱥᱤᱸᱫᱽᱨᱟᱹ ᱫᱟᱱ ᱦᱚᱸ ᱦᱩᱭᱩᱜ ᱜᱮᱭᱟ
ᱦᱳᱭ
ᱟᱨᱱᱟᱹ ᱠᱟᱛᱮ ᱚᱱᱮ ᱥᱮᱛᱟᱜ ᱯᱟᱭᱛᱟᱝ ᱯᱚᱭᱛᱩᱝ ᱚᱱᱟ ᱤᱭᱟᱹ ᱛᱮᱠᱚ ᱼᱼ ᱪᱟᱞᱟᱜ ᱟᱨ ᱪᱮᱫ ᱠᱚ ᱢᱮᱱᱟ ᱚᱱᱟ ᱫᱚ ᱼᱼ ᱟᱸᱜᱼᱥᱟᱨ ᱠᱟᱹᱯᱤ ᱥᱟᱵ ᱠᱟᱛᱮᱫ ᱰᱚᱢ ᱦᱮᱨᱮᱞ ᱠᱚ ᱥᱟᱶᱛᱮ ᱵᱟᱹᱭᱦᱟᱹᱲ ᱨᱮ ᱼᱼ ᱡᱟᱭᱜᱟᱮ ᱤᱭᱟᱹ ᱠᱚ ᱵᱮᱱᱟᱣ ᱡᱮᱜᱟᱸ ᱨᱮ ᱤᱭᱟᱹ ᱠᱚ ᱢᱮᱱᱟᱜ ᱜᱮᱭᱟ ᱯᱷᱚᱰ ᱞᱮᱠᱟ ᱠᱚ ᱵᱮᱱᱟᱣ᱾
ᱟᱨ ᱚᱸᱰᱮ ᱫᱚ ᱠᱤ ᱩᱱᱠᱤᱱ ᱡᱟᱦᱟᱸᱭ ᱵᱟᱹᱦᱩ ᱡᱟᱶᱟᱭ ᱛᱟᱹᱠᱤᱱ ᱠᱚ ᱛᱩᱯᱩ ᱠᱤᱱᱟ ᱥᱮ ᱪᱮᱫ ᱞᱮᱠᱟ?
ᱦᱮᱸ ᱴᱷᱤᱠ ᱴᱷᱤᱠ ᱴᱷᱤᱠ ᱴᱷᱤᱠ ᱦᱮᱸ ᱦᱮᱸ ᱿
ᱚ
ᱛᱩᱯᱩ ᱠᱤᱱᱟ ᱠᱚ ᱟᱨ ᱚᱱᱟ ᱤᱱᱟᱹ ᱠᱟᱛᱮᱫ ᱪᱮᱫ ᱠᱚ ᱢᱮᱛᱟᱜᱼᱟ ᱟᱨ ᱚᱱᱟ ᱢᱤᱫᱴᱮᱡ ᱤᱭᱟᱹ ᱼᱼ ᱚᱱᱟ ᱠᱟᱹᱯᱤ ᱛᱟᱨᱣᱟᱲ ᱛᱮ ᱚᱱᱟ ᱫᱟᱜ ᱠᱚ ᱤᱭᱟᱹᱭ ᱡᱮ।
ᱜᱚᱢᱠᱮ ᱵᱟᱹᱧ ᱞᱟᱹᱭ ᱫᱟᱲᱮᱭᱟᱜ ᱠᱟᱱᱟ ᱟᱫᱚ ᱞᱟᱹᱭ ᱛᱟᱞᱟᱝ ᱢᱮ ᱞᱟᱦᱟ ᱥᱮᱫ।
ᱴᱷᱤᱠ ᱴᱷᱤᱠ ᱴᱷᱤᱠ ᱚᱱᱟ ᱠᱚ ᱢᱳᱴᱟᱢᱩᱴᱤ, ᱯᱨᱟᱭ ᱭᱟᱜ ᱜᱮᱛᱮ ᱥᱟᱱᱛᱟᱲᱟᱜ ᱚᱠᱚᱴᱟᱜ ᱱᱤᱛᱤ ᱱᱤᱭᱚᱢ। ᱟᱸᱻ ᱢᱟᱱᱮ ᱡᱚᱛᱚ ᱞᱮᱠᱟᱜᱮ ᱪᱟᱞᱟᱜᱼᱟ ᱢᱮᱱᱠᱷᱟᱱ ᱟᱫᱚ ᱚᱱᱮ ᱚᱱᱠᱟ ᱵᱟᱝ ᱠᱚᱲᱟ ᱦᱚᱲ ᱩᱱᱟᱹᱜ ᱮᱛᱚᱦᱚᱵ ᱫᱷᱟᱹᱵᱤᱡ ᱢᱟ ᱵᱟᱢ ᱪᱟᱞᱟᱜᱼᱟ। ᱟᱨ ᱢᱩᱪᱟᱹᱫ ᱢᱩᱪᱟᱹᱫ ᱮᱱᱦᱚᱸ ᱚᱠᱟ ᱠᱚ ᱞᱮᱠ ᱢᱟᱱ ᱟᱠᱟᱱ ᱫᱚ ᱢᱟᱱᱮ ᱯᱨᱟᱭ ᱜᱮ᱾ ᱥᱟᱱᱛᱟᱲ ᱥᱚᱢᱟᱡᱽ ᱨᱮᱭᱟᱜ ᱫᱚ ᱢᱟᱱᱮ ᱠᱚ ᱼᱼ ᱡᱚᱛᱚ ᱦᱚᱲᱟᱜ ᱚᱱᱠᱟᱱ ᱡᱤᱱᱤᱥ ᱫᱚᱠᱚ ᱤᱭᱟᱹᱭᱫᱟ ᱛᱚ ᱵᱮᱵᱚᱦᱟᱨ ᱫᱚ ᱦᱩᱭᱩᱜ ᱠᱟᱱ ᱜᱮᱭᱟ।
ᱟᱨ ᱚᱯᱮ ᱥᱮᱫ ᱵᱟᱧ ᱪᱮᱞᱮᱠᱟ ᱾
ᱟᱫᱚ ᱱᱟᱜ ᱠᱷᱟᱱ ᱟᱞᱮ ᱥᱮᱫ ᱫᱚ ᱠᱷᱟᱱ ᱵᱟᱯᱞᱟ ᱫᱚ ᱮᱻ ᱟᱹᱰᱤ ᱨᱚᱠᱚᱢ ᱵᱟᱯᱞᱟ ᱧᱮᱞᱚᱜ ᱠᱟᱱᱟ ᱠᱷᱟᱱ ᱱᱚᱜᱼᱚᱭ ᱡᱮᱢᱚᱱ ᱟᱵᱚ ᱨᱟᱭᱵᱟᱨ ᱟᱛᱮᱫ ᱡᱟᱦᱟᱸᱴᱟᱝ ᱵᱟᱯᱞᱟ ᱵᱚᱱ ᱠᱚᱨᱟᱣ ᱫᱚ ᱡᱟᱦᱟᱸ ᱵᱚᱱ ᱫᱣᱟᱹᱨ ᱵᱟᱯᱞᱟ ᱵᱚᱱ ᱢᱮᱛᱟᱜ ᱠᱟᱱ ᱦᱮᱸᱥᱮ᱾
ᱦᱮᱸ ᱦᱮᱸ ᱦᱮᱸ
ᱨᱟᱭᱵᱟᱨ ᱟᱛᱩ ᱦᱚᱲ ᱟᱹᱛᱩ ᱢᱚᱬᱮ ᱦᱚᱲ ᱟᱛᱮᱜ ᱡᱟᱦᱟᱸ
ᱦᱮᱸ ᱦᱮᱸ ᱦᱮᱸ ᱦᱮᱸ
ᱚᱱᱟ ᱵᱟᱯᱞᱟ ᱟᱸᱻ ᱧᱮᱞᱚᱜ ᱠᱟᱱᱟ ᱟᱨ ᱱᱚᱜᱼᱚᱭ ᱡᱟᱦᱟᱸ ᱢᱟᱱᱮ ᱟᱹᱠᱤᱱ ᱟᱹᱠᱤᱱ ᱼᱼ ᱠᱩᱥᱤ ᱛᱟᱞᱟ ᱠᱟᱛᱮᱫ ᱡᱟᱦᱟᱸ ᱠᱤᱱ ᱵᱟᱯᱞᱟᱜ ᱠᱟᱱᱟ ᱢᱟᱱᱮ ᱵᱟᱯᱞᱟᱜ ᱠᱟᱱᱟ ᱵᱟᱯᱞᱟ ᱵᱚᱞᱛᱮ ᱱᱟᱦᱟᱜ ᱡᱟᱦᱟᱸᱭ ᱢᱟᱱᱮ ᱢᱤᱫᱴᱟᱝ ᱠᱚᱲᱟ ᱢᱤᱫᱴᱟᱝ ᱠᱩᱲᱤ ᱠᱩᱥᱤ ᱼᱼ ᱡᱟᱦᱟᱸ ᱢᱟᱱᱮ ᱚᱲᱟᱜ ᱤᱫᱤ, ᱦᱳᱭ ᱚᱲᱟᱜ ᱤᱫᱤ ᱠᱮᱫᱮᱭᱟ ᱚᱱᱮ ᱴᱟᱜ ᱵᱟᱯᱞᱟᱜ ᱠᱷᱟᱱ ᱧᱩᱛᱩᱢ ᱫᱚ ᱵᱟᱹᱧᱟᱹᱭ ᱵᱩᱡᱟᱹᱣ ᱫᱟᱲᱮᱭᱟᱜ ᱠᱟᱱᱟ ᱱᱤᱛᱚᱜ ᱫᱚ᱾
ᱟᱨ ᱚᱨ ᱵᱟᱯᱞᱟ ᱥᱮ ᱪᱮᱫ ᱠᱚ ᱢᱮᱛᱟᱜᱼᱟ ᱚᱱᱟ ᱫᱚ ᱵᱟᱹᱱᱩᱜᱼᱟ? ᱥᱮᱫᱟᱭ ᱢᱟ ᱛᱟᱦᱮᱸ ᱠᱟᱱᱟ᱾
ᱟᱻ ᱚᱨ ᱚᱨ ᱤᱫᱤ ᱵᱟᱯᱞᱟ?
ᱦᱮᱸ ᱦᱮᱸ
ᱟᱫᱚ ᱜᱚᱝᱠᱮ ᱚᱨᱫᱷᱤ ᱵᱟᱯᱞᱟ ᱫᱚ ᱟᱞᱮᱥᱮᱫ ᱫᱚ ᱵᱟᱝ ᱠᱚ ᱤᱭᱟᱹᱣ ᱠᱮᱫᱟ ᱱᱤᱛᱚᱜᱜ ᱫᱚ ᱢᱟᱱᱮ ᱵᱟᱝ ᱠᱚ ᱚᱻ ᱵᱟᱹᱱᱩᱜᱼᱟ ᱱᱤᱛᱚᱜ ᱫᱚ ᱚᱱᱟ ᱵᱟᱯᱞᱟ ᱫᱚ।
ᱟᱞᱮ ᱥᱮᱫ ᱫᱚ ᱚᱱᱟ ᱚᱨ ᱚ ᱚ ᱚ ᱚᱨ ᱵᱟᱯᱞᱟ ᱫᱚ ᱢᱟᱱᱮ ᱠᱷᱟᱹᱞᱤ ᱞᱮ ᱟᱸᱡᱚᱢ ᱠᱟᱜᱼᱟ ᱢᱮᱱᱠᱷᱟᱱ ᱚᱱᱟ ᱧᱮᱯ
ᱦᱮᱸ ᱜᱚᱝᱠᱮ
ᱚᱱᱟ ᱦᱚᱸ ᱢᱚᱴᱟᱢᱩᱴᱤ ᱱᱟᱯᱟᱭ ᱜᱮᱠᱚᱢ ᱤᱫᱤᱭᱟ ᱚᱱᱮ ᱱᱤᱛᱮᱢ ᱢᱮᱱ ᱠᱮᱫ ᱞᱮᱠᱟ ᱟᱹᱠᱤᱱ ᱛᱮ ᱟᱹᱠᱤᱱ ᱛᱮ ᱠᱩᱥᱤ ᱠᱩᱥᱤ ᱦᱚᱭ ᱯᱷᱟᱭᱵᱟᱨ ᱦᱚᱸ ᱱᱮᱛᱟᱨ ᱟᱹᱰᱤ ᱠᱚᱢ ᱤᱫᱤᱱᱟ। ᱱᱤᱛᱚᱜ ᱚᱱᱟ ᱱᱮᱛᱟᱨ ᱰᱤᱡᱤᱴᱟᱞ ᱡᱩᱜᱽ ᱦᱩᱭ ᱮᱱᱛᱮ ᱵᱟᱹᱲᱛᱤ ᱢᱟᱱᱮ ᱮᱸ ᱟᱹᱠᱤᱱ ᱢᱟᱱᱮ ᱱᱤᱡᱮᱨ ᱱᱤᱡᱮᱨ ᱠᱷᱩᱥᱤ
ᱦᱮᱸ ᱜᱚᱢᱠᱮ ᱟᱢᱟᱜ ᱱᱮᱴᱳᱣᱟᱨᱠ ᱥᱚᱢᱚᱥᱟ ᱭᱮᱜ ᱛᱟᱢᱟᱭ᱾ ᱛᱚ ᱠᱷᱟᱱ ᱵᱟᱯᱞᱟ ᱡᱮᱢᱚᱱ ᱫᱩᱣᱟᱹᱨ ᱵᱟᱯᱞᱟ ᱢᱮᱱᱟᱜᱼᱟ ᱥᱮ ᱴᱩᱝᱠᱤ ᱫᱤᱯᱤᱞ ᱵᱟᱯᱞᱟ ᱢᱮᱱᱟᱜᱼᱟ ᱤᱛᱩᱫ ᱵᱟᱯᱞᱟ ᱢᱮᱱᱟᱜᱼᱟ ᱟᱨᱚ ᱟᱨᱚ ᱚᱱᱠᱟᱱᱟᱜ ᱟᱨ ᱵᱟᱯᱞᱟ ᱢᱮᱱᱟᱜᱼᱟ ᱟᱨᱜᱤ ᱛᱚ ᱱᱚᱣᱟ ᱟᱞᱮᱥᱮᱫ ᱫᱚ ᱱᱚᱝᱠᱟ ᱠᱚ ᱵᱤᱥᱤᱨ ᱵᱷᱟᱜᱽ ᱱᱟᱜ ᱫᱩᱣᱟᱹᱨ ᱵᱟᱯᱞᱟ ᱠᱚ ᱟᱨ ᱚᱱᱮ ᱡᱟᱦᱟᱸᱧ ᱢᱮᱱᱠᱮᱫ ᱠᱤᱪᱷᱩ ᱠᱷᱚᱱ ᱞᱟᱦᱟ ᱚᱱᱟ ᱵᱟᱠᱚ ᱢᱮᱱᱟ। ᱟᱫᱚ ᱜᱚᱝᱠᱮ ᱟᱢᱟᱜ ᱨᱚᱲ ᱵᱟᱝ ᱟᱸᱡᱚᱢᱚᱜ ᱠᱟᱱᱟ ᱛᱚ ᱟᱢᱟᱜ ᱠᱤ ᱱᱮᱴᱣᱟᱨᱠ ᱥᱚᱢᱚᱥᱟᱭ ᱮᱜ ᱫᱚᱢᱮᱠᱤ ᱠᱟᱹᱴᱤᱡ ᱚᱸᱰᱮ ᱠᱷᱚᱱᱚᱮᱢ ᱥᱟᱦᱟ ᱧᱚᱜ ᱞᱮᱱᱠᱷᱟᱱ ᱵᱷᱟᱜᱤ ᱠᱚᱜᱼᱟ ᱠᱟᱹᱴᱤᱡ